ᱦᱮᱞᱳ
ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ ᱵᱷᱟᱜᱤ ᱜᱮ ᱟᱸᱡᱚᱢᱚᱜ ᱠᱟᱱᱟ ᱥᱮ ᱠᱟᱹᱴᱤᱡ ᱯᱨᱚᱵᱽᱞᱮᱢ
ᱵᱷᱟᱜᱮ ᱜᱮ ᱟᱡᱚᱢᱚᱜ ᱠᱟᱱᱟ ᱵᱷᱟᱜᱮ ᱜᱮ ᱟᱡᱚᱢᱚᱜ ᱠᱟᱱᱟ᱾
ᱚ ᱦᱮᱸᱛᱚ
ᱟᱫᱚ ᱪᱮᱫ ᱠᱚᱢ ᱪᱤᱠᱟᱹ ᱵᱟᱲᱟᱭᱮᱫᱟ?
ᱪᱤᱠᱟᱹ ᱦᱚᱸ ᱵᱟᱝᱜᱮ ᱱᱚᱜ ᱚᱭ ᱫᱩᱲᱩᱵ ᱵᱟᱲᱟ ᱦᱩᱭ ᱟᱠᱟᱱᱟ᱾ ᱟᱢ ᱫᱚ?
ᱤᱧᱦᱚᱸ ᱫᱩᱲᱩᱵ ᱵᱟᱲᱟ ᱟᱠᱟᱱ ᱜᱤᱭᱟᱹᱧ
ᱚ ᱦᱮᱸ ᱛᱚ
ᱦᱮᱸ ᱟᱫᱚ ᱪᱤᱠᱟ ᱚᱲᱟᱜ ᱠᱚᱨᱮ ᱜᱮ ᱥᱮ ᱚᱠᱟ ᱥᱮᱫ ᱨᱮ?
ᱚᱲᱟᱜ ᱠᱚᱨᱮ ᱜᱮ ᱵᱟᱦᱨᱮ ᱥᱮᱫ ᱨᱮᱫᱚ ᱵᱟᱝᱜᱮ᱾ ᱟᱢ ᱫᱚ ᱚᱠᱟᱨᱮ ᱢᱮᱱᱟᱜ ᱠᱟᱜ ᱢᱮ ᱚᱲᱟᱜ ᱨᱮ ᱥᱮ ᱚᱠᱟ ᱵᱟᱭᱨᱮ ᱨᱮ?
ᱦᱮᱸ ᱵᱟᱭᱨᱮ ᱨᱮ ᱮᱠᱪᱩᱭᱮᱞᱤ ᱤᱧ ᱫᱚ ᱢᱟᱱᱮ ᱚᱲᱟᱜ ᱫᱚ ᱵᱟᱹᱧ ᱛᱟᱦᱮᱱ ᱜᱮᱭᱟ ᱛᱚ ᱚᱱᱠᱟ ᱟᱫᱚ ᱵᱟᱦᱨᱮ ᱨᱮ ᱢᱤᱱᱟᱹᱧᱟ ᱚᱱᱟ ᱛᱤᱨ ᱯᱟᱲᱦᱟᱜ ᱞᱟᱹᱜᱤᱫ ᱵᱟᱦᱨᱮ ᱨᱮ ᱢᱤᱱᱟᱹᱧᱟ ᱪᱮᱫ
ᱚᱸ ᱦᱮᱸ ᱛᱚ
ᱦ ᱟᱫᱚ ᱢᱤᱫ ᱴᱤᱡ ᱴᱚᱯᱤᱠ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱵᱷᱟᱜᱮ ᱠᱚᱜᱼᱟ
ᱦᱮᱸ ᱴᱷᱤᱠ ᱜᱮᱭᱟ ᱛᱟᱦᱚᱞᱮ ᱦᱳᱭ
ᱦᱳᱭ ᱟᱫᱚ ᱞᱟᱹᱭ ᱢᱮᱥᱮ ᱢᱟ ᱪᱮᱫ ᱴᱚᱯᱤᱠ ᱤᱫᱤ ᱠᱟᱛᱮᱫ ᱜᱟᱞᱢᱟᱨᱟᱣ ᱜᱟᱱᱚᱜᱼᱟ?
ᱴᱚᱯᱤᱠ ᱢᱟ ᱟᱭᱢᱟ ᱜᱮ ᱢᱮᱱᱟᱜ ᱟᱠᱟᱫ ᱜᱮ
ᱦᱳᱭ ᱠᱟᱹᱴᱤᱡ ᱞᱟᱹᱭ ᱢᱮ ᱟᱢ ᱜᱮ᱾
ᱵᱟᱦᱟ ᱤᱫᱤ ᱠᱟᱛᱮᱜ ᱦᱚᱸ ᱜᱟᱯᱟᱞ ᱢᱟᱨᱟᱨᱟᱣ ᱦᱮᱱᱟᱜ ᱜᱮᱭᱟ ᱟᱯᱮᱥᱮᱱ ᱪᱮᱫ ᱞᱮᱠᱟ ᱠᱚ ᱵᱟᱦᱟᱜᱼᱟ ᱟᱯᱮᱥᱮᱱ ᱛᱤᱥ ᱠᱚ ᱵᱟᱦᱟᱜᱼᱟ?
ᱟᱯᱮ ᱥᱮᱱ ᱫᱚ ᱛᱟᱦᱚᱞᱮ ᱛᱤᱥ ᱛᱤᱥ ᱵᱟᱦᱟ ᱦᱩᱭᱩᱜᱼᱟ
ᱵᱟᱦᱟ ᱵᱚᱞᱛᱮ ᱱᱤᱝᱠᱟᱹ ᱪᱮᱫ ᱵᱚᱸᱜᱟ ᱢᱟᱨᱪ ᱢᱟᱥ ᱠᱚ ᱥᱮᱫ
ᱢᱟᱨᱪ ᱢᱟᱥ ᱦᱮᱸᱛᱚ ᱟᱞᱮ ᱥᱮᱱ ᱦᱚᱸ ᱟᱞᱮᱥᱱ ᱦᱚᱸ ᱚᱱᱠᱟᱜᱮ ᱟᱞ ᱥᱮᱱ ᱫᱚ ᱪᱟᱹᱛ ᱵᱚᱸᱜᱟ ᱠᱚ ᱵᱟᱦᱟᱜᱼᱟ ᱪᱟᱹᱛ ᱵᱚᱸᱜᱟ ᱨᱮᱱᱟᱜ ᱯᱩᱨᱱᱤᱢᱟ ᱯᱚᱨᱮ ᱢᱟᱱᱮ ᱫᱳᱞ ᱯᱩᱨᱱᱤᱢᱟ ᱯᱚᱨᱮ ᱟᱯᱮ ᱥᱮᱱ ᱫᱚ ᱛᱟᱦᱚᱞᱮ ᱢᱟᱱᱮ ᱯᱩᱨᱱᱤᱢᱟ ᱞᱟᱦᱟ? ᱠᱚ ᱵᱟᱦᱟᱜᱼᱟ ᱥᱮ ᱯᱷᱟᱹᱜᱩᱱ ᱵᱚᱸᱜᱟ ᱨᱮᱠᱚ ᱵᱟᱦᱟᱜᱼᱟ? ᱟᱭᱢᱟ ᱠᱚᱨᱮ ᱜᱮ ᱧᱮᱞᱚᱜ ᱠᱟᱱᱟ ᱡᱮ ᱯᱷᱟᱹᱜᱩᱱ ᱵᱚᱸᱜᱟ ᱨᱮᱜᱮ ᱠᱚ᱾ ᱵᱟᱦᱟ ᱚᱠᱟ ᱠᱚᱨᱮᱼᱫ
ᱦᱳᱭ ᱦᱳᱭ ᱟᱞᱮᱫᱚ ᱟᱞᱮᱫᱚ ᱯᱷᱟᱹᱜᱩᱱ ᱵᱚᱸᱜᱟ ᱨᱮ ᱨᱮᱜᱮ ᱞᱮ ᱵᱟᱦᱟᱜᱼᱟ ᱢᱟᱱᱮ ᱢᱟᱨᱪ ᱢᱟᱥ ᱠᱚᱥᱮᱫ ᱢᱟ ᱯᱷᱟᱹᱜᱩᱱ ᱵᱚᱸᱜᱟ ᱜᱮ ᱯᱟᱲᱟᱜ ᱠᱟᱱᱟ᱾
ᱦᱮᱸ ᱢᱟᱨᱪ ᱦᱮᱸ ᱛᱚ ᱟᱞᱮ ᱢᱟ ᱪᱟᱹᱫ ᱪᱮᱫ ᱵᱟᱝᱚᱸᱜᱟ ᱞᱮ ᱵᱟᱦᱟᱜ ᱛᱟᱞᱮ ᱟᱯᱮ ᱥᱮᱱ ᱫᱚ ᱢᱟᱜ ᱢᱚᱬᱮ ᱠᱚ ᱵᱟᱭ ᱦᱩᱭᱩᱜ ᱜᱮᱭᱟ?
ᱦᱮᱸ ᱦᱩᱭᱩᱜ ᱜᱮᱭᱟ ᱟᱫᱚ ᱟᱞᱮ ᱚᱱᱛᱮ ᱫᱚ ᱚᱱᱠᱟ ᱯᱨᱚᱛᱤ ᱵᱚᱪᱷᱚᱨ ᱫᱚ ᱵᱟᱝ ᱦᱩᱭᱩᱜ ᱜᱮᱭᱟ ᱢᱟᱱᱮ᱾ ᱚᱠᱚᱭ ᱪᱮᱠᱟᱭ ᱠᱚᱨᱟᱣᱟ ᱠᱟ ᱵᱟᱸ ᱯᱮ ᱵᱚᱪᱷᱚᱨ ᱯᱚᱨᱮ ᱯᱚᱨᱮ ᱟᱨ ᱢᱚᱬᱮ ᱵᱚᱪᱷᱚᱨ ᱯᱚᱨᱮ ᱚᱱᱮ ᱚᱱᱠᱟ᱾
ᱚ ᱦᱮᱸ ᱛᱚ ᱢᱚᱞᱮ ᱚᱱᱟ ᱫᱚ ᱯᱩᱛᱷᱤ ᱤᱭᱟᱹ ᱫᱚ ᱵᱟᱠᱚ ᱢᱟᱱᱟᱣ ᱜᱮᱭᱟ ᱵᱟᱝ?
ᱯᱨᱚᱛᱤ ᱵᱚᱪᱷᱚᱨ ᱫᱚ ᱵᱟᱠᱚ ᱢᱟᱱᱟᱣ ᱜᱮᱭᱟ᱾
ᱟᱞᱮ ᱥᱮᱱ ᱢᱟ ᱢᱟᱜᱽ ᱢᱚᱬᱮ ᱫᱚ ᱵᱟᱭ ᱦᱩᱭᱩᱜᱼᱟ ᱩᱱᱟᱹᱜ ᱫᱚ ᱵᱟᱦᱟ ᱜᱮ ᱠᱷᱟᱹᱞᱤ ᱦᱩᱭᱩᱜᱼᱟ ᱛᱚ ᱠᱟᱹᱴᱤᱡ ᱢᱟᱜᱽ ᱢᱚᱬᱮ ᱤᱫᱤ ᱠᱟᱛᱮ ᱛᱮᱢ ᱞᱟᱹᱭ ᱞᱮᱠᱷᱟᱱ ᱪᱮᱫ ᱞᱮᱠᱟ ᱯᱮ ᱢᱟᱱᱟᱣ ᱜᱮᱭᱟ ᱪᱮᱫ ᱠᱚ ᱪᱤᱠᱟᱹᱭᱟᱠᱚ
ᱚ ᱮᱠᱪᱩᱭᱮᱞᱤ ᱮᱠᱪᱩᱭᱮᱞᱤ ᱥᱟᱹᱨᱤ ᱠᱟᱛᱷᱟ ᱞᱟᱹᱭᱫ ᱥᱮ ᱟᱫᱚ ᱟᱞᱮ ᱟ ᱟᱹᱛᱩ ᱨᱮᱫᱚ ᱢᱟᱜᱽ ᱢᱚᱬᱮ ᱫᱚ ᱵᱟᱝ ᱦᱩᱭᱩᱜ ᱜᱮᱭᱟ ᱟᱫᱚ ᱤᱧᱦᱚᱸ ᱩᱱᱟᱹᱜ ᱴᱟᱜ ᱫᱚ ᱜ ᱵᱟᱹᱧ ᱧᱮᱞ ᱜᱚᱫ ᱠᱟᱫᱟ ᱪᱮᱫ ᱞᱮᱠᱟ ᱠᱚ ᱢᱟᱜ ᱢᱚᱬᱮᱜᱼᱟ᱾ ᱟᱫᱚ ᱚᱱᱟ ᱠᱷᱟᱹᱛᱤᱨ ᱤᱧᱦ ᱦᱚᱸ ᱵᱟᱹᱧ ᱞᱟᱹᱭ ᱫᱟᱲᱮᱭᱣᱟᱟᱢ ᱠᱟᱱᱟ ᱟᱞᱮ ᱯᱟᱥᱮ ᱟᱹᱛᱩ ᱠᱚᱨᱮ ᱦᱩᱭᱩᱜ ᱜᱮᱭᱟ ᱢᱟᱱᱮ ᱟᱫᱚ ᱚᱱᱠᱟ ᱫᱚ ᱵᱟᱝ ᱥᱩᱫᱩ ᱧᱮᱞ ᱵᱟᱲᱟ ᱪᱟᱞᱟᱣ ᱦᱩᱭ ᱟᱠᱟᱱᱟ ᱩᱱᱟᱹᱜ ᱫᱚ ᱱᱟ ᱪᱮᱫᱮᱠᱟ ᱦᱩᱭᱩᱜᱼᱟ ᱚᱱᱟ ᱠᱚᱫᱚ ᱦᱜ ᱵᱟᱹᱧ ᱵᱟᱲᱟᱭᱟ? ᱛᱚ ᱵᱟᱹᱧ ᱞᱟᱹᱭ ᱫᱟᱲᱮᱣᱟᱟᱢ ᱠᱟᱱᱟ᱾
ᱦᱮᱸᱛᱚ ᱛᱟᱦᱞᱮ ᱵᱟᱦᱟ ᱜᱮ ᱞᱟᱭᱹᱤᱧ ᱛᱤᱱ ᱛᱤᱱ ᱢᱟᱱᱮ ᱪᱮᱫ ᱠᱟ ᱯᱮ ᱢᱟᱱᱟ ᱜᱮᱭᱟ ᱛᱤᱱᱟᱹᱜ ᱫᱤᱱ?
ᱮᱸ ᱛᱤᱱᱟᱹᱜ ᱫᱤᱱ ᱞᱮ ᱢᱟᱱᱟᱣ ᱜᱮᱭᱟ ᱮᱸ ᱯᱮ ᱫᱤᱱ ᱞᱮ ᱢᱟᱱᱟᱣ ᱜᱮᱭᱟ ᱛᱚ
ᱚᱸ ᱮᱛᱚ ᱟᱞᱮᱥᱮᱫ ᱦᱚᱸ ᱵᱟᱦᱟ ᱫᱚ ᱯᱮ ᱫᱤᱱ ᱜᱮᱠᱚ ᱢᱟᱱᱟ ᱩᱢ ᱢᱟᱦᱟ, ᱥᱟᱹᱨᱫᱤ ᱢᱟᱦᱟ ᱟᱨ ᱵᱟᱥᱠᱮ ᱢᱟᱦᱟ᱾
ᱦᱳᱭ ᱦᱳᱭ ᱚᱱᱠᱟ ᱜᱮ᱾
ᱯᱮ ᱢᱟᱦᱟ
ᱟᱫᱚ ᱠᱟᱛᱷᱟ ᱦᱩᱭᱩᱜ ᱠᱟᱱᱟ ᱱᱤᱝᱠᱟᱹ ᱟᱞᱮ ᱫᱚ ᱤᱧ ᱫᱚ ᱥᱟᱹᱨᱤ ᱠᱟᱛᱷᱟ ᱞᱟᱹᱭᱛᱮ ᱠᱟᱹᱴᱤᱡ ᱠᱷᱚᱱᱟᱜ ᱜᱮ ᱮᱠᱫᱚᱢ ᱯᱩᱨᱟᱹ ᱵᱟᱦᱨᱮ ᱨᱮᱜᱮ ᱢᱤᱱᱟᱹᱧᱟ ᱟᱫᱚ ᱚᱱᱠᱟ ᱪᱟᱞᱟᱣ ᱵᱟᱲᱟ ᱵᱟᱝ ᱦᱳᱭ ᱠᱟᱱᱟ, ᱵᱟᱦᱟ ᱪᱟᱞᱟᱣ ᱵᱟᱲᱟ ᱦᱳᱭ ᱟᱠᱟᱱ ᱨᱮᱦᱚᱸ ᱟᱫᱚ ᱩᱱᱟᱹᱜᱴᱟᱜ ᱫᱚ ᱱᱤᱭᱚᱢ ᱠᱚᱫᱚ ᱱᱟᱜ ᱟ ᱵᱟᱰᱟᱭ ᱵᱟᱰ ᱵᱟᱹᱪᱩᱜ ᱛᱤᱧᱟᱹ ᱥᱟᱹᱨᱤ ᱠᱟᱛᱷᱟ ᱞᱟᱹᱭᱛᱮ ᱟᱫᱚ ᱚᱱᱟ ᱵᱟᱹᱧ ᱞᱟᱹᱭ ᱫᱟᱲᱮᱭᱟᱜ ᱠᱟᱱᱟ ᱤᱱᱟᱹᱜ ᱱᱟᱸᱜ ᱦᱮᱸ
ᱟᱢᱫᱚᱢ ᱧᱮᱞ ᱵᱟᱲᱟ ᱟᱠᱟᱫ ᱜᱮᱭᱟ ᱛᱚ ᱞᱟᱹᱭ ᱢᱮ ᱟᱯ?
ᱦᱮᱸ ᱤᱧᱤᱧ ᱧᱮᱞ ᱠᱮᱫᱟ ᱟᱞᱮ ᱟᱱᱛᱩ ᱫᱚ ᱱᱚᱛᱮ ᱫᱚ ᱦᱩᱭᱩᱜ ᱠᱟᱱᱟ ᱪᱮᱫ ᱠᱚ ᱞᱟᱹᱭᱟ ᱢᱟᱱᱮ ᱯᱮ ᱫᱤᱱ ᱠᱚ ᱵᱟᱦᱟᱜ ᱟᱫᱚ ᱡᱮ ᱦᱤᱞᱳᱜ ᱩᱢ ᱢᱟᱦᱟ ᱩᱱ ᱦᱤᱞᱳᱜ ᱫᱚ ᱚᱲᱟᱜ ᱫᱩᱣᱟᱹᱨᱠᱚ ᱜᱩᱨᱤᱡ ᱯᱷᱟᱨᱪᱟᱭᱟ ᱛᱟᱨᱯᱚᱨᱮ ᱡᱟᱦᱟᱸᱟᱸᱟᱭ ᱟᱛᱳ ᱨᱮ ᱵᱟᱵᱟ ᱦᱚᱲ ᱠᱚ ᱛᱟᱦᱮᱱᱟ᱾ ᱩᱱᱠᱩ ᱫᱚ ᱤᱭᱟᱹᱭᱟᱠᱚ ᱪᱮᱫ ᱠᱚᱨᱮ ᱡᱟᱦᱮᱨ ᱥᱟᱹᱲᱤᱢ ᱚᱱᱟ ᱫᱟᱵ ᱟᱠᱚ ᱩᱱᱦᱤᱞᱚᱜ ᱫᱚ ᱛᱟᱯᱚᱨᱮ ᱡᱟᱦᱟᱸᱛᱤᱱᱟᱹᱜ ᱟᱛᱳ ᱚᱲᱟᱜ ᱨᱮᱱ ᱟᱛᱳ ᱢᱚᱬᱮ ᱦᱚᱲᱟᱜ ᱡᱟᱦᱟᱸ ᱛᱤᱱᱟᱹᱜ ᱚᱲᱟᱜ ᱛᱟᱦᱮᱱᱟ ᱚᱱᱟ ᱠᱚᱨᱮ ᱦᱚᱸ ᱫᱟᱜ ᱚᱴᱚᱠ ᱠᱟᱜᱼᱟ᱾ ᱟᱨ ᱡᱟᱦᱟᱸ ᱢᱟᱟᱹᱡᱷᱤ ᱛᱷᱟᱱ ᱛᱟᱦᱮᱱᱟ ᱵᱤᱥᱮᱥ ᱠᱟᱭᱛᱮ ᱚᱸᱰᱮ ᱦᱚᱸᱠᱚ ᱜᱩᱨᱤᱡᱽ ᱯᱷᱟᱨᱪᱟᱭᱟ ᱥᱟᱶᱛᱮ ᱚᱸᱰᱮ ᱤᱭᱟᱹᱭᱟᱠᱚ ᱪᱮᱫ ᱠᱚ ᱞᱟᱹᱭᱟ ᱫᱟᱵ ᱟ ᱠᱚ ᱢᱟᱱᱮ ᱫᱤᱱᱟᱹᱢᱟᱱ ᱫᱚ ᱤᱱᱟᱹ ᱜᱮᱠᱚ ᱠᱟᱹᱢᱤᱭᱟ᱾ ᱟᱨ ᱡᱚᱠᱷᱚᱱ ᱟᱹᱭᱩᱵᱚᱜᱼᱟ ᱥᱤᱸᱜᱟᱹᱲ ᱚᱠᱛᱚ ᱤᱱᱟᱹ ᱴᱟᱭᱤᱢ ᱫᱚ ᱟᱨᱚ ᱢᱟᱱᱮ ᱱᱟᱹᱭᱠᱮ ᱚᱲᱟᱜ ᱠᱚ ᱥᱮᱱᱚᱜ ᱚᱸᱰᱮ ᱥᱮᱱ ᱠᱟᱛᱮᱜ ᱵᱚᱸᱜᱟ ᱵᱩᱨᱩ ᱠᱚ ᱦᱚᱦᱚ ᱟᱠᱚᱣᱟ᱾ ᱩᱱᱠᱩ ᱦᱚᱦᱚ ᱯᱚᱨᱮ ᱛᱚ ᱩᱱᱠᱩ ᱟᱠᱚᱣᱟᱜ ᱡᱤᱱᱤᱥ ᱠᱚ ᱧᱮᱞ ᱵᱟᱲᱟᱭ ᱛᱟᱠᱚ ᱠᱚ ᱤᱱᱟᱹ ᱧᱮᱞ ᱯᱚᱨᱮ ᱟᱞᱮᱥᱮᱱ ᱫᱚ ᱩᱢ ᱢᱟᱦᱟ ᱦᱤᱞᱳᱜ ᱦᱚᱸ ᱢᱤᱫ ᱧᱤᱫᱟᱹ ᱮᱱᱮᱡ ᱟᱸᱜᱟᱭᱟᱠᱚ ᱛᱚ ᱢᱤᱫ ᱧᱤᱫᱟᱹ ᱮᱱᱮᱡ ᱟᱹᱠᱚ ᱛᱟᱨᱯᱚᱨᱮ ᱥᱮᱴᱮᱨᱚᱜ ᱟ
ᱳᱚ ᱚᱱᱠᱟ ᱵᱟᱝ
ᱦᱩᱸ ᱥᱟᱫᱤ ᱢᱟᱦᱟ ᱨᱮᱫᱚ ᱚᱱᱮ ᱱᱟᱭᱠᱤ ᱤᱫᱤ ᱠᱤᱫᱤᱭᱟᱢ ᱡᱟᱦᱮᱨ ᱤᱫᱤ ᱜᱮᱭᱟᱠᱳ ᱛᱟᱨᱯᱚᱨᱮ ᱤᱫᱤ ᱠᱟᱛᱮ ᱵᱚᱸᱜᱟ ᱵᱩᱨᱩ ᱦᱩᱭᱱᱟ ᱟᱨᱚ ᱵᱚᱸᱜᱟ ᱵᱩᱨᱩ ᱦᱩᱭ ᱠᱟᱛᱮᱜ ᱟᱫᱚ ᱡᱟᱦᱟᱸᱭ ᱢᱟᱱᱮ ᱟᱭᱳ ᱦᱚᱲ ᱠᱚ ᱛᱟᱦᱮᱱᱟ ᱩᱱᱠᱩ ᱫᱚ ᱨᱩᱣᱟᱹᱲᱟᱠᱚ ᱢᱟᱱᱮ ᱡᱟᱦᱮᱨ ᱨᱮᱫᱚ ᱵᱟᱝᱠᱚ ᱛᱟᱦᱮᱱᱟ᱾ ᱟᱨ ᱡᱟᱦᱟᱸ ᱵᱟᱵᱟ ᱦᱚᱲ ᱠᱚ ᱛᱟᱦᱮᱱᱟ ᱩᱱ ᱩᱱᱠᱩ ᱫᱚ ᱢᱟᱱᱮ ᱡᱟᱦᱮᱨ ᱨᱮᱜᱮ ᱠᱚ ᱛᱟᱦᱮᱱᱟ᱾ ᱩᱱᱠᱩ ᱫᱚ ᱚᱲᱟᱜ ᱫᱚ ᱵᱟᱝ ᱠᱚ ᱨᱩᱣᱟᱹᱲᱟ᱾ ᱟᱫᱚ ᱚᱱᱠᱟ ᱜᱮ ᱛᱟᱨᱟᱥᱤᱧ ᱠᱚ ᱥᱮᱱᱚᱜ-ᱟ ᱱᱟᱭᱠᱤ ᱚᱲᱟᱜ ᱛᱮᱠᱚ ᱨᱩᱣᱟᱹᱲ ᱦᱚᱴᱚ ᱠᱟᱭᱟᱹ
ᱦᱚ ᱦᱳᱭ ᱤᱧ ᱦᱚ ᱚᱱᱠᱟ ᱠᱚᱢ ᱥᱚᱢ ᱫᱩᱧ ᱵᱟᱲᱟᱭ ᱫᱚ ᱵᱟᱲᱟᱭ ᱜᱮ ᱛᱟᱦᱮᱸᱤᱧ ᱟᱫᱚ ᱩᱱᱟᱹᱜ ᱴᱟᱜ ᱫᱚ ᱵᱟᱹᱧ ᱵᱟᱲᱟᱭ ᱛᱟᱦᱮᱱᱟ ᱟᱨ ᱪᱮᱫ ᱦᱟ ᱦᱩ
ᱦᱮᱸ ᱮᱱᱛᱮ
ᱦᱩᱸ
ᱛᱟᱦᱚᱞᱮ ᱟᱡᱚᱫᱤᱭᱟᱹ ᱵᱩᱨᱩ ᱫᱚ ᱟᱡᱚᱫᱤᱭᱟᱹ ᱵᱩᱨᱩ ᱫᱚᱢ ᱧᱮᱞ ᱠᱟᱜ ᱜᱮᱭᱟ?
ᱟᱡᱚᱫᱤᱭᱟᱹ ᱵᱩᱨᱩ ᱦᱮᱸ ᱪᱟᱞᱟᱣ ᱵᱟᱲᱟ ᱦᱩᱭ ᱠᱟᱱ ᱜᱮᱭᱟ,
ᱚᱸᱰᱮ ᱞᱟᱹᱭ ᱠᱚ ᱥᱮ ᱪᱮ ᱛᱟ ᱥᱤᱛᱟᱹ ᱱᱟᱞᱟ ᱢᱮᱱᱟᱜ ᱠᱟᱫᱟ ᱥᱮ ᱪᱮᱫ ᱤᱧ ᱫᱚ ᱵᱟᱹᱧ ᱧᱮᱞ ᱟᱠᱟᱫᱟ ᱵᱮᱥ ᱞᱮᱠᱟ ᱟᱫᱚ ᱞᱟᱹᱭ ᱠᱚ ᱪᱮᱛ ᱥᱮᱫᱟᱭ ᱥᱮᱫᱟᱭᱟᱜ ᱡᱤᱱᱤᱥ ᱠᱚ ᱢᱮᱱᱟᱜ ᱠᱟᱫᱟ ᱪᱮᱫ ᱠᱚ
ᱩ ᱦᱩᱸ ᱚᱱᱟ ᱠᱚᱫᱚ ᱦᱟᱜ ᱤᱧᱫᱚ ᱪᱮᱫ ᱪᱮᱫ ᱠᱚ ᱢᱮᱱᱟᱜ-ᱟ ᱡᱮᱢᱚᱱ?
ᱥᱤᱛᱟᱹ ᱱᱟᱞᱟ ᱢᱮᱱᱟᱜ-ᱟ ᱛᱟᱨᱯᱚᱨᱮ ᱚᱱᱮ ᱫᱷᱤᱨᱤ ᱠᱷᱚᱫᱟᱭ ᱠᱚᱨᱟ ᱞᱟᱹᱭᱟᱠᱚ ᱚᱞ ᱠᱚᱨᱟ ᱢᱮᱱᱟᱜ ᱟᱠᱟᱫᱟ ᱚᱱᱠᱟ ᱢᱟᱱᱮ ᱤᱧᱦᱚᱸ ᱵᱟᱹᱧ ᱧᱮᱞ ᱠᱟᱫᱟ ᱛᱚ ᱢᱮᱸᱫ ᱛᱮᱫᱚ ᱟᱫᱚ ᱚᱝᱠᱟ ᱟᱸᱡᱚᱢ ᱵᱟᱲᱟ ᱠᱟᱹᱫᱟᱹᱧ,
ᱟᱫᱚ ᱤᱧ ᱫᱚ ᱪᱟᱞᱟᱣ ᱫᱚᱧ ᱪᱟᱞᱟᱣ ᱞᱮᱱ ᱨᱮᱦᱚᱸ ᱩᱸ ᱚᱱᱠᱟ ᱚᱱᱟ ᱠᱚᱫᱚ ᱧᱮᱞ ᱵᱟᱰᱟ ᱵᱟᱝ ᱦᱩᱭ ᱠᱟᱱᱟ᱾ ᱢᱤᱫ ᱫᱷᱟᱣ ᱞᱩᱜᱩ ᱵᱩᱨᱩ ᱪᱟᱞᱟᱣ ᱦᱩᱭ ᱞᱮᱱᱟ᱾ ᱛᱚ ᱚᱱᱛᱮ ᱚᱱᱟ ᱚᱸᱰᱮ ᱠᱷᱚᱱᱟᱜ ᱨᱩᱣᱟᱹᱲ ᱦᱮᱡ ᱥᱩᱢᱚᱭ ᱚᱸᱰᱮ ᱠᱟᱹᱴᱤᱡ ᱢᱟᱱᱮ ᱟᱡᱚᱫᱤᱭᱟᱹ ᱵᱩᱨᱩ ᱪᱟᱞᱟᱣ ᱦᱩᱭ ᱞᱮᱱᱟ ᱟᱫᱚ ᱚᱱᱠᱟ ᱫᱚ ᱦᱟᱸᱜ ᱩᱱᱟᱹᱜ ᱠᱤᱪᱷᱩ ᱫᱚ ᱵᱟᱹᱧ ᱧᱮᱞ ᱠᱟᱫᱟ ᱤᱧ ᱫᱚ
ᱦᱮᱸᱛᱚ ᱛᱟᱦᱞᱮ ᱞᱩᱜᱩ ᱵᱩᱨᱩ ᱫᱚᱢ ᱧᱮᱞ ᱠᱟᱜ ᱜᱮᱭᱟ?
ᱦᱮᱸ ᱞᱩᱜᱩᱵᱩᱨᱩ ᱫᱚ ᱧᱮᱞ ᱦᱩᱭ ᱠᱟᱱ ᱜᱮᱭᱟ
ᱤᱧ ᱦᱚᱸ ᱞᱩᱜᱩᱵᱩᱨᱩ ᱫᱚᱧ ᱧᱮᱞ ᱫᱟ ᱥᱮᱱ ᱢᱟᱱᱮ ᱥᱮᱱ ᱵᱟᱲᱟ ᱦᱩᱭ ᱠᱟᱱᱟ ᱚᱸᱰᱮ ᱫᱚ ᱟᱡᱚᱫᱤᱭᱟᱹ ᱵᱩᱨᱩ ᱥᱮᱸ ᱤᱱ ᱫᱚ ᱚᱱᱛᱮ ᱫᱚ ᱵᱟᱭ ᱥᱮᱱ ᱦᱩᱭ ᱠᱟᱱᱟ
ᱟᱪᱪᱷᱟ ᱞᱩᱜᱩᱵᱩᱨᱩ ᱫᱚ ᱤᱭᱟᱹ ᱥᱮᱫ ᱠᱟ ᱟᱢᱫᱚ ᱚᱱᱮ ᱛᱤᱱ ᱥᱚᱢᱚᱭ ᱚᱸᱰᱮ ᱢᱮᱞᱟ ᱦᱩᱭᱩᱜ ᱜᱮᱭᱟ ᱥᱮ ᱢᱤᱫᱴᱤᱡ?
ᱮ ᱛᱤᱱ ᱥᱚᱢᱚᱭ ᱠᱤ ᱡᱟᱱᱤ ᱤᱧ ᱫᱚ ᱢᱮᱞᱟ ᱥᱚᱢᱚᱭ ᱫᱚ ᱵᱟᱹᱧ ᱥᱮᱱ ᱠᱟᱱᱟ ᱡᱚ ᱟᱡ ᱚᱱᱮ ᱵᱩᱨᱩ ᱨᱮ ᱯᱩᱡᱟᱹᱭᱟᱠᱩ ᱤᱱᱟᱹ ᱚᱠᱛᱚᱧ ᱥᱮᱱ ᱠᱟᱱ ᱛᱟᱦᱮᱸᱜ ᱢᱟᱱᱮ ᱯᱩᱱᱱᱤᱢᱟ ᱨᱮ ᱚᱱᱮ ᱥᱚᱨᱦᱟᱭ ᱯᱩᱱᱱᱤ ᱯᱩᱱᱱᱤᱢᱟ ᱨᱮ ᱥᱚᱨᱦᱟᱭ ᱵᱚᱸᱜᱟ ᱱᱟᱜ
ᱦᱳᱭ ᱦᱳᱭ ᱮᱠᱪᱩᱭᱮᱞᱤ ᱦᱳᱭ ᱩᱱ ᱥᱚᱢᱚᱭ ᱜᱮ ᱯᱩᱡᱟᱹᱭ ᱜᱮᱭᱟ ᱠᱚ ᱩᱱ ᱥᱚᱢᱚᱭ ᱜᱮ ᱢᱮᱞᱟ ᱦᱩᱭᱩᱜ ᱾ ᱢᱮᱞᱟ ᱞᱮᱠᱟ ᱦᱩᱭᱩᱜ ᱜᱮᱭᱟ ᱥᱮ ᱰᱷᱮᱨ ᱫᱚᱢᱮ ᱰᱷᱮᱨ ᱦᱚᱲ ᱠᱚ ᱪᱟᱞᱟᱣ ᱠᱚᱜᱼᱟ ᱾ ᱦᱳᱭ ᱦᱳᱭ ᱚᱱᱠᱟ ᱾ ᱦᱮᱸ ᱦᱮᱸ ᱾ ᱚᱱᱟᱴᱟᱜ ᱜᱤᱧ ᱞᱟᱹᱭ ᱚᱪᱚᱭᱮᱫᱟ ᱾ ᱦᱳᱭ ᱩᱱ ᱟᱞᱮᱫ ᱫᱚ ᱮᱢᱱᱤ ᱥᱚᱢᱚᱭ ᱞᱮ ᱪᱟᱞᱟᱣ ᱞᱮᱱᱟ ᱾ ᱦᱮ ᱛᱚᱵᱩ ᱚᱸᱰᱮ ᱫᱚ ᱥᱚᱵ ᱥᱚᱢᱚᱭ ᱜᱮ ᱯᱨᱟᱭ ᱯᱚᱛᱤᱫᱤᱱ ᱜᱮ ᱦᱚᱲ ᱫᱚᱠᱚ ᱛᱟᱦᱮᱱ ᱜᱮᱭᱟ, ᱦᱮᱸ᱾
ᱢᱮᱱᱫᱟᱹᱧ ᱠᱤ ᱟᱯᱮᱥᱱ ᱫᱚ ᱪᱮᱫ ᱞᱮᱠᱟ ᱠᱚ ᱵᱟᱯᱞᱟᱜ ᱜᱮᱭᱟ ᱵᱟᱥᱟ ᱵᱟᱯᱞᱟ ᱥᱮ ᱢᱟᱱᱮ ᱢᱤᱫ ᱤᱭᱮᱸᱢᱤᱫ ᱧᱤᱫᱟᱹ ᱨᱮᱜᱮ ᱠᱚ ᱵᱟᱯ? ᱵᱟᱯᱞᱟᱜ ᱟ ᱚᱠᱟᱞ ᱞᱮᱠᱟ ᱵᱟᱯ
ᱟ ᱵᱟᱥᱟ ᱵᱟᱯᱞᱟ ᱢᱟᱱᱮ ᱪᱮᱫᱞᱮᱠᱟ?
ᱵᱟᱥᱟ ᱵᱟᱯᱞᱟ ᱢᱟᱱᱮ ᱦᱚᱭᱛᱳ ᱛᱮᱦᱮᱧ ᱡᱟᱦᱟᱸᱭ ᱵᱟᱯᱞᱟ ᱦᱩᱭᱩᱜ ᱠᱟᱱ ᱛᱟᱭᱟ ᱦᱚᱭᱛᱳ ᱵᱟᱹᱦᱩ ᱟᱹᱜᱩᱭ ᱠᱟᱱᱮ ᱛᱚ ᱩᱱᱤ ᱫᱚ ᱩᱱᱠᱩ ᱫᱚ ᱢᱤᱫ ᱫᱤᱱ ᱢᱟᱱᱮ ᱛᱮᱦᱮᱧ ᱧᱤᱫᱟᱹ ᱠᱚ ᱪᱟᱞᱟᱣ ᱱᱟ ᱦᱮ ᱛᱮᱦᱮᱧ ᱧᱤᱫᱟᱹ ᱥᱮᱱ ᱯᱚᱨᱮ ᱜᱟᱯ ᱯᱟᱫᱚ ᱢᱟᱱᱮ ᱥᱟᱨᱟ ᱫᱤᱱ ᱜᱮ ᱚᱸᱰᱮ ᱠᱚ ᱛᱟᱦᱮᱱᱟ ᱥᱟᱨᱟ ᱫᱤᱱ ᱚᱸᱰᱮ ᱛᱟᱦᱮᱸ ᱯᱚᱨᱮ ᱟᱹᱭᱩᱵ ᱵᱮᱲᱟ ᱧᱤᱫᱟᱹ ᱢᱟᱱᱮ ᱦᱟᱸᱰᱮ ᱠᱷᱚᱱ ᱠᱚ ᱵᱤᱫᱟᱹᱭᱚᱜ-ᱟ ᱡᱟᱦᱟᱸ ᱨᱮ ᱵᱟᱯᱞᱟ ᱦᱩᱭᱩᱜ ᱠᱟᱱᱟ ᱢᱟᱱᱮ ᱵᱟᱹᱦᱩ ᱚᱲᱟᱜ ᱠᱷᱚᱡ ᱩᱱᱠᱩ ᱠᱚ ᱵᱤᱫᱟᱹᱭᱚᱜ-ᱟ ᱚᱱᱟ ᱫᱚᱠᱚ ᱢᱮᱛᱟᱜ-ᱟ ᱵᱟᱥᱟ ᱵᱟᱯᱞᱟ ᱟᱨ ᱢᱤᱫ ᱧᱤᱫᱟᱹ ᱵᱟᱯ ᱵᱟᱯᱞᱟ ᱫᱚ ᱦᱩᱭᱩᱜ ᱠᱟᱱᱟ ᱡᱟᱦᱟᱸ ᱛᱤᱦᱤᱧᱮᱢ ᱥᱮᱱ ᱱᱟ ᱟᱹᱭᱩᱵ ᱦᱚᱭᱛᱚᱢ ᱥᱮᱱ ᱱᱟ ᱟᱨ ᱵᱷᱳᱨ ᱵᱷᱳᱨ ᱛᱮᱜᱮ- ᱵᱦᱳᱨ ᱵᱷᱤᱨ ᱛᱮ ᱜᱮ ᱵᱤᱫᱟᱹᱭᱮᱱᱟ ᱵᱟᱠᱷᱟᱱ ᱥᱮᱛᱟᱜ ᱛᱮᱜᱮ ᱵᱤᱫᱟᱹᱭ ᱠᱟᱛᱮᱢ ᱨᱩᱭᱟᱹᱲ ᱦᱤᱡᱩᱜᱼᱟ ᱚᱱᱟ ᱫᱚᱠᱚ ᱢᱮᱛᱟᱜ ᱠᱟᱱᱟ ᱢᱤᱫ ᱧᱤᱫᱟᱹ ᱵᱟᱯᱞᱟ ᱾ ᱛᱟᱦᱞᱮ ᱟᱯᱮ ᱥᱮᱱ ᱫᱚ ᱚᱠᱟ ᱞᱠᱟ ᱠᱚ ᱵᱟᱯᱞᱟᱜᱼᱟ?
ᱢᱤᱫ ᱧᱤᱫᱟᱹ ᱵᱟᱯᱞᱟ ᱜᱮ ᱡᱟᱹᱥᱛᱤ ᱦᱩᱭᱩᱜᱼᱟ ᱟᱫᱚ ᱟᱭᱳᱼᱵᱟᱵᱟ ᱴᱷᱮᱱ ᱠᱷᱚᱱᱟᱜ ᱡᱟᱦᱟᱸ ᱟᱸᱡᱚᱢ ᱠᱟᱱᱟ ᱾ ᱦᱮᱸ ᱡᱮ ᱾ ᱱᱮᱛᱟᱨ ᱫᱚ ᱵᱟᱥᱟ ᱵᱟᱯᱞᱟ ᱥᱮ ᱠᱷᱩᱵ ᱠᱚᱢ ᱟᱠᱟᱱᱟ ᱢᱟᱱᱮ ᱚᱱᱟ ᱫᱚ ᱞᱟᱦᱟ ᱛᱮ ᱟᱞᱮ ᱥᱮᱫ ᱦᱚᱸ ᱫᱚᱢᱮ ᱠᱚ ᱵᱟᱯᱞᱟ ᱠᱟᱱᱟ ᱛᱟᱦᱮᱸᱫ ᱛᱚ ᱟᱫᱚ ᱱᱮᱛᱟᱨ ᱫᱚ ᱚᱠᱛᱚ ᱠᱟᱹᱴᱤᱡ ᱢᱟᱱᱮ ᱞᱚᱜᱚᱱ ᱧᱚᱜ ᱛᱮ ᱠᱚ ᱦᱩᱭ ᱦᱚᱪᱚᱭᱮᱫᱟ ᱵᱟᱯᱞᱟ ᱛᱚ ᱚᱱᱟ ᱠᱷᱟᱹᱛᱤᱨ ᱱᱮᱛᱟᱨ ᱫᱚ ᱚᱱᱟ ᱵᱟᱥᱟ ᱵᱟᱯᱞᱟᱴᱟᱜ ᱫᱚ ᱯᱨᱟᱭ ᱵᱟᱹᱪᱩ ᱞᱮᱠᱟ ᱜᱮ ᱧᱮᱞ ᱜᱟᱱᱚᱜᱼᱟ ᱟᱯᱮ ᱥᱮᱫ ᱚᱱᱠᱟ ᱦᱩᱭᱩᱜ ᱜᱮ ᱛᱚ ᱵᱟᱥᱟ ᱵᱟᱯᱞᱟ ᱠᱚ?
ᱦᱮᱸ ᱟᱞᱮ ᱥᱮᱱ ᱫᱚ ᱱᱮᱛᱟᱨ ᱦᱚᱸ ᱵᱟᱥᱟ ᱵᱟᱯᱞᱟ ᱜᱮ ᱦᱩᱭᱩᱜ ᱜᱮᱭᱟ ᱾ ᱵᱟᱥᱟ ᱵᱟᱯᱞᱟ ᱜᱮ ᱢᱟᱱᱮ ᱟᱞᱮ ᱠᱚ ᱵᱟᱥᱟ ᱵᱟᱯᱞᱟ ᱫᱚ ᱪᱮᱫᱟ ᱵᱟᱥᱟ ᱵᱟᱯᱞᱟ ᱵᱟᱯᱞᱟ ᱦᱩᱭ ᱞᱮᱱ ᱠᱷᱟᱱ ᱵᱟᱥᱟ ᱵᱟᱯᱞᱟ ᱫᱚ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱵᱟᱥᱟ ᱵᱟᱯᱞᱟ ᱛᱚ ᱢᱟᱱᱮ ᱯᱮ ᱫᱤᱱ ᱫᱷᱩᱨᱮ ᱦᱩᱭᱩᱜᱼᱟ ᱾
ᱦᱮᱸ ᱦᱮᱸ ᱾
ᱟᱨ ᱧᱤᱫᱟᱹ ᱵᱟᱯᱞᱟ ᱛᱚ ᱢᱟᱱᱮ ᱦᱳᱭᱛᱚ ᱛᱮᱦᱮᱧ ᱥᱮᱱ ᱮᱱᱟᱭ ᱩᱱᱤ ᱥᱮᱛᱟᱜ ᱨᱮ ᱛᱟᱨᱯᱚᱨᱮ ᱫᱤᱱ ᱠᱷᱟᱱ ᱜᱮ ᱵᱟᱯᱞᱟ ᱫᱚ ᱪᱟᱵᱟᱭᱮᱱᱟ ᱟᱨ ᱵᱟᱥᱟ ᱵᱟᱯᱞᱟ ᱫᱚ ᱛᱟᱦᱮᱱᱟᱭ ᱛᱟᱯᱚᱨᱮ ᱨᱩᱣᱟᱹᱲᱚᱜᱟᱭ ᱾
ᱦᱳᱭ ᱾
ᱦᱮᱸ
ᱟᱫᱚ ᱤᱧ ᱫᱚ ᱱᱚᱝᱠᱟᱹᱧ ᱟᱸᱡᱚᱢ ᱵᱟᱲᱟ ᱠᱟᱫᱟ ᱪᱮᱛᱟ ᱚᱱᱟ ᱫᱚ ᱟᱹᱰᱤ ᱫᱤᱱ ᱢᱟᱱᱮ ᱠᱚᱢ ᱥᱚᱢᱚᱭ ᱨᱮ ᱠᱚᱨᱟᱣ ᱞᱟᱹᱜᱤᱫ ᱛᱮ ᱚᱱᱟ ᱫᱚ ᱢᱤᱫ ᱫᱤᱱ ᱛᱮ ᱫᱚ ᱵᱟᱯᱞᱟ ᱵᱟᱝᱠᱷᱟᱱ ᱞᱟᱦᱟ ᱛᱮ ᱫᱚ ᱚᱱᱟ ᱵᱟᱥᱟ ᱵᱟᱯᱞᱟ ᱜᱮ ᱛᱟᱦᱮᱸ ᱠᱟᱱᱟ ᱟᱫᱚ ᱱᱮᱛᱟᱨ ᱫᱚ ᱟᱫᱚ ᱚᱱᱟ ᱫᱚ ᱵᱟᱠᱚ ᱵᱟᱯᱞᱟᱜ ᱠᱟᱱᱟ ᱟᱞᱮ ᱥᱮᱱ ᱫᱚ ᱾
ᱟᱨ ᱦᱮᱸ ᱛᱚ ᱛᱟᱦᱚᱞᱮ ᱟᱯᱮ ᱥᱮᱱ ᱫᱚ ᱡᱟᱦᱟᱸᱭ ᱵᱟᱯᱞᱟ ᱨᱮᱱᱟᱜ ᱢᱩᱲᱩᱛ ᱡᱤᱱᱤᱥ ᱪᱟ ᱠᱚ ᱠᱚ ᱢᱮᱛᱟᱜ ᱠᱟᱱᱟ ᱥᱤᱸᱫᱽᱨᱟᱹ ᱫᱟᱱ ᱚᱱᱟ ᱫᱚ ᱛᱤᱱᱟᱹᱜ ᱚᱠᱛᱚ ᱨᱮ ᱦᱩᱭᱩᱜ ᱜᱮᱭᱟ ᱚᱱᱠᱟ ᱟᱭᱩᱵ ᱵᱮᱲᱟ ᱥᱮᱛᱟᱜ ᱵᱮᱲᱟ ᱥᱮ ᱚᱱᱠᱟ
ᱤᱱᱠᱟᱹ ᱟᱭᱩᱵ ᱟᱹᱭᱩᱵ ᱵᱮᱲᱟ ᱜᱮ ᱛᱚ ᱾
ᱟᱯᱮ ᱥᱮᱱ ᱫᱚ ᱟᱹᱭᱩᱵ ᱵᱮᱲᱟ ᱦᱩᱭᱩᱜ ᱜᱮᱭᱟ?
ᱦᱮᱸ ᱾
ᱟᱞᱮ ᱥᱮᱱ ᱫᱚ ᱟᱹᱭᱩᱵ ᱵᱮᱲᱟ ᱫᱚ ᱵᱟᱭ ᱦᱩᱭᱩᱜᱼᱟ ᱟᱞᱮ ᱥᱮᱱ ᱫᱚ ᱡᱚᱠᱷᱚᱱ ᱥᱮᱛᱟᱜ ᱵᱮᱲᱟ ᱵᱮᱲᱟᱭ ᱨᱟᱠᱟᱵᱼᱟ ᱢᱟᱱᱮ ᱟᱨᱟᱜ ᱟᱨᱟᱜ ᱡᱚᱠᱷᱚᱱ ᱵᱮᱲᱟ ᱵᱟᱭ ᱨᱟᱠᱟᱵ ᱥᱮᱛᱟᱜ ᱵᱮᱲᱟ ᱮᱠᱫᱚᱢ ᱢᱟᱱᱮ ᱵᱮᱨᱮᱫ ᱛᱚᱨᱟ
ᱦᱮᱸ ᱦᱮᱸ ᱾
ᱴᱟᱭᱤᱢ ᱦᱩᱭᱩᱜ ᱜᱮᱭᱟ ᱞᱟᱹᱭ ᱟᱠᱚ ᱪᱮᱛᱟ ᱤᱱᱟᱹ ᱴᱟᱭᱤᱢ ᱵᱟᱯ ᱵᱟᱯᱞᱟ ᱦᱩᱭ ᱞᱮᱱ ᱠᱷᱟᱱ ᱫᱚ ᱢᱟᱱᱮ ᱠᱟᱹᱴᱤᱡ ᱵᱷᱟᱜᱤ ᱜᱮᱭᱟ ᱞᱟᱹᱭ ᱟᱠᱚ ᱤᱱᱟᱹ ᱴᱟᱭᱤᱢ ᱜᱮ ᱥᱤᱸᱫᱽᱨᱟᱹ ᱫᱟᱱ ᱨᱮᱱᱟᱜ ᱢᱟᱱᱮ ᱵᱮᱥ ᱚᱠᱛᱚ ᱠᱟᱱᱟ ᱢᱮᱱᱛᱮ ᱾ ᱞᱟᱹᱭ ᱟᱠᱚ ᱥᱮᱫᱟᱭ ᱦᱚᱲ ᱠᱚ ᱾
ᱟᱪᱪᱷᱟ ᱟᱪᱪᱷᱟ ᱾ ᱟᱞᱮ ᱥᱮᱱ ᱫᱚ ᱚᱱᱠᱟ ᱫᱚ ᱵᱟᱝᱟ ᱾ ᱟᱫᱚ ᱟᱹᱰᱤ ᱥᱮᱫ ᱟᱹᱰᱤ ᱨᱚᱠᱚᱢ ᱜᱮ ᱟᱞᱮ ᱥᱮᱱ ᱦᱚᱸ ᱟᱨᱚ ᱠᱤᱪᱷᱩ ᱠᱤᱪᱷᱩ ᱱᱤᱝᱠᱟᱹ ᱢᱮᱱᱟᱜ ᱠᱚᱣᱟ ᱡᱮ ᱮᱜ ᱫᱤᱱᱟᱹᱢ ᱫᱤᱱ ᱵᱮᱞᱟ ᱦᱚᱸ ᱠᱚ ᱵᱟᱯᱞᱟᱜ ᱜᱮᱭᱟ ᱾ ᱥᱟᱱᱛᱟᱲ ᱠᱚ ᱜᱮ ᱫᱤᱱ ᱵᱮᱞᱟ ᱦᱚᱸ ᱠᱚ ᱵᱟᱯᱞᱟᱜ ᱜᱮᱭᱟ ᱠᱤᱱᱛᱩ ᱫᱤᱱ ᱵᱟᱯᱞᱟ ᱫᱤᱱ ᱵᱮᱞᱟ ᱫᱚ ᱟᱵᱚ ᱥᱟᱱᱛᱟᱲ ᱫᱚ ᱵᱟᱵᱚᱱ ᱵᱟᱯᱞᱟᱜ ᱜᱮᱭᱟ ᱚᱱᱠᱟ ᱟᱸᱡᱚᱢ ᱵᱟᱲᱟ ᱟᱠᱟᱫᱟ ᱫᱤᱱ ᱵᱮᱞᱟ ᱵᱟᱯᱞᱟ?
ᱩᱱᱟᱹᱜ ᱫᱚ ᱵᱟᱹᱧ ᱧᱚᱢ ᱟᱠᱟᱫᱟ ᱛᱚ ᱱᱮᱛᱟᱨ ᱧᱮᱞᱚᱜ ᱠᱟᱱᱟ ᱧᱮᱞ ᱵᱟᱲᱟ ᱠᱮᱫᱟ ᱥᱳᱥᱟᱞ ᱢᱤᱰᱤᱭᱟ ᱠᱚᱨᱮ ᱾ ᱮᱢ ᱵᱟᱲᱟᱭ ᱜᱮᱭᱟ ᱠᱚ ᱛᱚ ᱚᱱᱟ ᱠᱚᱨᱮ ᱧᱮᱞ ᱵᱟᱲᱟ ᱠᱟᱱᱟ ᱡᱮ ᱧᱮᱞᱚᱜ ᱠᱟᱱᱟ ᱱᱮᱛᱟᱨ ᱫᱚ ᱾
ᱟᱞᱮ ᱚᱱᱟ ᱥᱟᱭᱤᱰ ᱨᱮ ᱦᱚᱸ ᱢᱮᱱᱟᱜ ᱠᱚ ᱜᱮᱭᱟ ᱠᱤᱪᱷᱩ ᱠᱤᱪᱷᱩ ᱚᱠᱚᱭ ᱪᱮᱫ ᱞᱮᱠᱟ ᱠᱚ ᱵᱟᱯᱞᱟ ᱫᱟᱲᱮᱭᱟᱜ ᱠᱟᱱᱟ ᱟᱨ ᱪᱮᱫ ᱾ ᱤᱱᱟᱹ ᱜᱮ ᱠᱟᱛᱷᱟ ᱾
ᱦᱮᱸ ᱾
ᱦᱮᱸ ᱟᱢ ᱫᱚ ᱚᱱᱠᱟ ᱚᱠᱟ ᱠᱚᱨᱮ ᱫᱟᱬᱟᱱ ᱠᱚᱢ ᱪᱟᱞᱟᱣ ᱵᱟᱲᱟ ᱟᱠᱟᱱᱟ?
ᱤᱧ ᱫᱟᱬᱟᱱ ᱫᱚ ᱵᱤᱥᱮᱥ ᱠᱟᱭ ᱛᱮᱫᱚ ᱵᱟᱹᱧ ᱥᱮᱱ ᱠᱟᱱᱟ, ᱮᱴᱟᱜ ᱠᱤᱪᱷᱩ ᱡᱟᱭᱜᱟ ᱨᱮᱫᱚ ᱱᱚᱰᱮ᱾ ᱥᱩᱥᱩᱱᱤᱭᱟᱹ ᱵᱩᱨᱩᱧ ᱥᱮᱱ ᱠᱟᱱᱟ ᱛᱟᱯᱚᱨᱮ ᱞᱩᱜᱩ ᱵᱩᱨᱩᱧ ᱥᱮᱱ ᱨᱮᱱᱟᱜ ᱟᱨ ᱟᱞᱮ ᱱᱚᱣᱟ ᱥᱩᱨ ᱡᱟᱦᱟᱸ ᱢᱩᱠᱩᱴᱢᱩᱱᱤᱯᱩᱨ ᱢᱮᱱᱟᱜ, ᱚᱱᱟ ᱠᱚᱨᱮᱜᱤᱧ ᱧᱮᱞ ᱠᱟᱫᱟ ᱟᱫᱚ ᱚᱱᱟ ᱵᱟᱫᱽ ᱛᱮᱫᱚ ᱮᱴᱟᱜ ᱠᱟᱱ ᱜᱩᱱᱟᱹ ᱡᱟᱭᱜᱟ ᱨᱮ ᱥᱮᱱᱚᱜ ᱵᱟᱝ ᱦᱩᱭ ᱟᱠᱟᱱᱟ ᱟᱨ ᱤᱭᱟᱹᱧ ᱧᱮᱞ ᱠᱟᱫᱟ ᱵᱤᱥ ᱯᱩᱨ ᱨᱮ ᱡᱟᱦᱟᱸ ᱯᱚᱲᱟ ᱢᱟᱹᱴᱤ ᱢᱚᱱᱫᱤᱨ ᱢᱮᱱᱟᱜ ᱠᱟᱫᱟ ᱦᱳᱭ ᱚᱱᱟ ᱾
ᱚ ᱟᱪᱪᱷᱟ ᱱᱚᱣᱟ ᱥᱩᱨ ᱥᱩᱯᱩᱨ ᱠᱚᱨᱮ ᱜᱮᱢ ᱪᱟᱞᱟᱣ ᱵᱟᱲᱟ ᱟᱠᱟᱱᱟ ᱾
ᱦᱮᱸ ᱥᱩᱨ ᱥᱩᱯᱩᱨ ᱠᱚᱨᱮᱜᱮ ᱪᱟᱞᱟᱣ ᱵᱟᱲᱟ ᱦᱩᱭ ᱟᱠᱟᱱᱟ ᱚᱱᱟ ᱠᱷᱚᱱ ᱥᱟᱺᱜᱤᱧ ᱥᱮᱫ ᱫᱚ ᱵᱟᱹᱧ ᱥᱮᱱ ᱵᱟᱲᱟ ᱠᱟᱱᱟ᱾
ᱦᱮᱸ ᱦᱮᱸ
ᱟᱢ ᱫᱚ ᱛᱟᱦᱞᱮ ᱛᱤᱱᱟᱹᱜ ᱥᱟᱺᱜᱤᱧ ᱥᱟᱺᱜᱤᱧ ᱡᱟᱭᱜᱟ ᱫᱟᱬᱟ ᱟᱠᱟᱫᱟᱢ?
ᱮ ᱥᱟᱺᱜᱤᱧ ᱥᱟᱺᱜᱤᱧ ᱫᱟᱬᱟ ᱵᱚᱞᱛᱮ ᱚᱱᱠᱟ ᱫᱚ ᱤᱧ ᱦᱚᱸ ᱥᱟᱺᱜᱤᱧ ᱥᱟᱺᱜᱤᱧ ᱫᱚ ᱵᱟᱹᱧ ᱪᱟᱞᱟᱣ ᱟᱠᱟᱱᱟ ᱟᱫᱚ ᱟᱸ ᱠᱚᱞᱮᱡᱽ ᱠᱷᱚᱱᱟᱜ ᱠᱚᱞᱮ ᱠᱚᱞᱮᱡᱽ ᱠᱷᱚᱱᱟᱜ ᱜᱮᱠᱚ ᱤᱫᱤ ᱵᱟᱲᱟ ᱞᱮᱫ ᱞᱮᱭᱟ᱾ ᱛᱚ ᱚᱱᱟ ᱠᱚᱨᱮ ᱜᱮ ᱪᱟᱞᱟᱣ ᱵᱟᱲᱟ ᱦᱩᱭ ᱠᱟᱱᱟ ᱾ ᱡᱟᱹᱥᱛᱤ ᱫᱟᱭ ᱫᱚ ᱚᱠᱟᱨᱮ ᱚ ᱦᱟᱡᱟᱨ ᱫᱩᱣᱟᱹᱨᱤ ᱠᱚ ᱪᱟᱞᱟᱣ ᱦᱩᱭ ᱠᱟᱱᱟ᱾ ᱟᱨ,
ᱮᱸᱦ ᱦᱟᱡᱟᱨ ᱫᱩᱣᱟᱹᱨᱤ ᱨᱮ ᱞᱟᱹᱭᱟᱠᱚ ᱥᱮ ᱪᱮᱫ ᱦᱟᱡᱟᱨ ᱴᱤᱜ ᱜᱮ ᱫᱩᱣᱟᱹᱨ ᱢᱮᱱᱟᱜ ᱠᱟᱫᱟ ᱾
ᱦᱮᱸ ᱦᱟᱡᱟ ᱴᱤᱠᱟᱹ ᱫᱩᱣᱟᱹᱨ ᱢᱮᱱᱟᱜ ᱟᱠᱟᱫᱟ ᱾
ᱛᱟᱦᱞᱮ ᱦᱟᱡᱟᱨ ᱴᱤ ᱫᱩᱣᱟᱹᱨ ᱨᱮ ᱦᱟᱡᱟᱨ ᱴᱤ ᱫᱩᱣᱟᱹᱨ ᱨᱮᱜᱮ ᱠᱤ ᱵᱚᱞᱚ ᱚᱸᱰᱚᱜ ᱜᱟᱱᱚᱜᱼᱟ᱾ ᱪᱮ ᱮᱢᱱᱤ ᱫᱩᱣᱟᱹᱨ ᱠᱟᱱᱟ ᱱᱷᱟᱜ ᱠᱟᱫᱟ ᱥᱮ ᱪᱮᱫ ᱞᱮᱠᱟ ᱚᱸᱰᱮ ᱫᱚ ᱢᱟᱱᱮ ᱪᱮᱫ ᱠᱟ ᱫᱩᱣᱟᱹᱨ ᱠᱟᱱᱟ? ᱟᱢᱫᱚ ᱧᱮᱞ ᱟᱹᱜᱩ ᱟᱠᱟᱫᱟᱢ ᱾
ᱫᱚ ᱤᱧ ᱡᱟᱦᱟᱧ ᱧᱮᱞ ᱠᱟᱫᱟ᱾
ᱦᱩᱸ
ᱟᱹᱰᱤ ᱫᱤᱱ ᱨᱮ ᱪᱟᱞᱟᱣ ᱦᱩᱭ ᱞᱮᱱᱟ ᱛᱚ ᱟᱹᱰᱤ ᱫᱤᱱ ᱡᱟᱹᱥ ᱛᱤᱱ ᱢᱟ ᱵᱟᱝᱟ ᱫᱩ ᱵᱚᱪᱷᱚᱨ ᱜᱟᱱ ᱦᱩᱭᱩᱜ ᱠᱟᱱᱟ ᱟᱫᱚ ᱦᱮᱸ ᱵᱮᱥᱤᱨ ᱵᱷᱟᱜᱽ ᱫᱩᱣᱟᱹᱨ ᱜᱮᱛᱚ ᱵᱚᱱᱫᱚ ᱜᱮᱭᱟ ᱟᱨᱪᱮᱫ ᱾ ᱪᱤᱠᱟᱹ ᱢᱟᱱᱮ ᱞᱟᱜᱟᱣ ᱠᱟᱫᱟ ᱠᱚ ᱟᱫᱚ ᱦᱮᱸ᱾
ᱢᱟᱱᱮ ᱥᱩᱫᱩ ᱧᱩᱛᱩᱢ ᱛᱮᱫ ᱫᱩᱣᱟᱹᱨ ᱢᱟᱱᱮ ᱵᱚᱞᱚ ᱩᱰᱩᱝ ᱞᱮᱠᱟᱱ ᱚᱱᱠᱟᱱ ᱫᱩᱣᱟᱹᱨ ᱫᱚ ᱵᱟᱝ ᱠᱟᱱᱟ ᱾
ᱵᱚᱞᱚ ᱩᱰᱩᱠ ᱞᱮᱠᱷᱟᱱ ᱚᱱᱠᱟᱱ ᱫᱩᱣᱟᱹᱨ ᱫᱚ ᱵᱟᱹᱪᱩᱜᱼᱟ ᱦᱮᱸ ᱦᱳᱭ ᱦᱳᱭ᱾ ᱵᱚᱞᱚ ᱩᱰᱩᱠ ᱞᱮᱠᱟᱱ ᱫᱩᱣᱟᱹᱨ ᱦᱚᱸ ᱢᱮᱱᱟᱜ ᱜᱮᱭᱟ ᱟᱭᱢᱟ ᱜᱟᱱ ᱜᱮ ᱟᱫᱚ ᱵᱮᱥᱤᱨ ᱵᱷᱟᱜᱽ ᱫᱩᱣᱟᱹᱨ ᱜᱮᱠᱚ ᱵᱚᱱᱫᱚ ᱟᱠᱟᱫᱟ ᱚᱵᱚᱥᱥᱚ᱾
ᱟᱦᱟ ᱢᱟᱱᱮ ᱪᱮᱫ ᱞᱮᱠᱟᱱ ᱫᱩᱣᱟᱹᱨ ᱠᱟᱱᱟ? ᱦᱚᱭ ᱛᱚ ᱱᱚᱣᱟ ᱫᱷᱟᱨᱮᱢ ᱵᱚᱞᱚᱭᱮᱱᱟ ᱦᱟᱱᱟ ᱫᱷᱟᱨᱮᱢ ᱩᱰᱩᱠᱮᱱᱟ ᱚᱱᱠᱟᱱ ᱫᱩᱣᱟᱹᱨ? ᱥᱮ ᱢᱟᱱᱮ ᱱᱚᱣᱟ ᱴᱟᱜ ᱫᱩᱣᱟᱹᱨ ᱛᱮᱢ ᱵᱚᱞᱚ ᱞᱮᱱᱠᱷᱟᱱ ᱟᱹᱰᱤ ᱩᱥᱛᱟᱹᱨ ᱡᱟᱭᱜᱟᱢ ᱧᱟᱢᱟ ᱛᱟᱯᱚᱨᱮ ᱟᱨ ᱢᱤᱫᱴᱮᱱ ᱫᱩᱣᱟᱹᱨ ᱛᱮ ᱡᱚᱠᱷᱚᱱᱮᱢ ᱵᱚᱞᱚᱱᱟ ᱛᱚᱠᱷᱚᱡ ᱚᱱᱠᱟ ᱡᱟᱭᱜᱟᱢ ᱧᱟᱢᱟ ᱚᱱᱠᱟᱱᱟᱜ ᱠᱟᱱᱟ ᱥᱮ ᱚᱱᱠᱟᱱᱟᱜ ᱫᱚ ᱵᱟᱝ ᱠᱟᱱᱟ?
ᱮᱻ ᱦᱮᱸ᱾ ᱩᱸᱻ ᱢᱤᱫ ᱥᱟᱶᱛᱮ ᱵᱚᱞᱚ ᱞᱮᱱᱠᱷᱟᱱ ᱟᱨᱦᱚᱸ ᱟᱭᱢᱟ ᱜᱟᱱ ᱫᱩᱣᱟᱹᱨᱮᱢ ᱧᱟᱢᱟ ᱚᱱᱮᱠᱟ